ᱦᱳᱭ ᱜᱚᱢᱠᱮ ᱨᱚᱲᱟ ᱟ ᱧᱚᱢᱚᱜ ᱠᱟᱱᱟ ᱤᱧᱭᱟᱜ
ᱦᱚᱸ ᱜᱚᱝᱠᱮ ᱟᱸᱡᱚᱢᱚᱜ ᱠᱟᱱ ᱛᱟᱵᱤᱱᱟ ᱢᱟ ᱟᱹᱞᱤᱧ ᱯᱟᱦᱟᱴᱟ ᱠᱷᱚᱱ ᱥᱟᱜᱩᱱ
ᱦᱳᱭ ᱥᱟᱹᱜᱩᱱ ᱥᱮᱛ ᱟᱜ ᱟᱵᱮᱱᱟᱜ ᱨᱚᱲ ᱦᱚᱸ ᱟᱹᱰᱤ ᱱᱟᱯᱟᱭ ᱜᱮ ᱟᱸᱡᱚᱢ ᱦᱤᱡᱩᱜ ᱠᱟᱱᱟ ᱮᱱᱠᱷᱟᱱ ᱫᱟᱹᱛᱟᱹᱱᱤ ᱵᱮᱲᱟ ᱠᱚ ᱦᱩᱭᱱᱟ ᱥᱮ ᱟᱹᱣᱨᱤ
ᱦᱩᱸ ᱟᱣᱨᱤ ᱟᱹᱣᱨᱤ ᱦᱩᱭᱩᱜ ᱟᱵᱤᱱᱟᱜ ᱦᱩᱭ ᱠᱟᱱᱟ
ᱦᱮᱸ ᱟᱹᱞᱤᱧ ᱫᱚ ᱦᱟᱸᱜ ᱱᱚᱜᱼᱚᱭ ᱨᱟᱹᱛᱟᱹᱱᱤ ᱥᱟᱯᱷᱟ ᱧᱚᱜ ᱠᱟᱛᱮᱛ ᱱᱚᱛᱮ ᱱᱟᱥᱮᱱᱟᱜ ᱜᱷᱩ ᱧᱚᱜ ᱥᱮᱫ ᱜᱮᱞᱤᱧ ᱦᱮᱡ ᱟᱠᱟᱱᱟ ᱱᱚᱛᱮ ᱠᱷᱚᱡ ᱫᱚ ᱱᱮᱴᱣᱟᱨᱠ ᱠᱚ ᱦᱟᱸᱜ ᱱᱟᱯᱟᱭᱮ ᱧᱟᱢᱟ ᱛᱚ ᱚᱱᱟᱛᱮᱞᱤᱧ ᱢᱮᱱ ᱮᱫᱟ ᱵᱟᱝ ᱱᱟᱥᱮᱱᱟᱜ ᱵᱟᱭᱨᱮ ᱥᱮᱫ ᱞᱮᱞᱤᱧ ᱪᱟᱞᱟᱣ ᱞᱮᱱ ᱜᱮ ᱨᱚᱲ ᱟᱠᱷᱚᱡ ᱢᱟ ᱚᱱᱠᱟ ᱱᱮᱴᱣᱟᱨᱠ ᱟᱞᱮ ᱥᱮᱫ ᱫᱚ ᱦᱚᱸᱜ ᱰᱤᱥᱴᱟᱵ ᱵᱟᱲᱟᱭ ᱜᱮᱭᱟ
ᱟᱪᱪᱷᱟ ᱟᱪᱪᱷᱟ ᱚᱱᱟ ᱦᱚ ᱱᱟᱯᱟᱭ ᱠᱟᱛᱷᱟ ᱜᱮ
ᱟᱪᱪᱷᱟ ᱜᱚᱝᱠᱮ ᱟᱯᱮᱥᱮᱫ ᱚᱱᱛᱮ ᱫᱟᱜ ᱡᱟᱹᱲᱤ ᱠᱚᱫᱚ ᱪᱮᱫ ᱞᱮᱠᱟ᱾
ᱫᱟᱜ ᱡᱟᱹᱲᱤ ᱠᱚᱫᱚ ᱱᱤᱭᱟᱹ ᱜᱷᱟᱹᱲᱤᱡ ᱫᱚ ᱯᱟᱪᱩᱜ ᱠᱟᱜᱼᱟ ᱥᱮ ᱚᱱᱟ ᱯᱮ ᱯᱩᱱ ᱢᱟᱦᱟ ᱞᱟᱦᱟ ᱫᱚ ᱟᱹᱰᱤ ᱥᱚᱠᱛᱚ ᱫᱟᱜ ᱵᱟᱲᱟ ᱠᱮᱫᱟᱭ ᱛᱟᱨᱯᱚᱨ ᱱᱚᱜᱼᱚᱭᱛᱮ ᱛᱮᱦᱮᱧ ᱜᱟᱯᱟ ᱫᱚ ᱫᱚᱢᱮ ᱥᱤᱛᱩᱝᱮᱜᱼᱟᱭ᱾
ᱦᱳᱭ ᱟᱞᱮᱥᱮᱫ ᱦᱚᱸ ᱚᱱᱠᱟᱟᱮ ᱦᱟᱸᱜ ᱦᱚᱞᱟ ᱢᱟᱫᱷᱮᱨ ᱦᱤᱞᱳᱜ ᱚᱱᱠᱟᱭ ᱫᱟᱜ ᱧᱚᱜ ᱠᱮᱫᱼᱟ ᱠᱟᱹᱴᱤᱡ᱾ ᱠᱟᱹᱴᱤᱡ ᱦᱟᱸᱜ ᱟᱨ ᱞᱟᱦᱟ ᱛᱮᱦᱚᱸ ᱚᱱᱠᱟ ᱫᱚ ᱵᱟᱭ ᱫᱟᱜ ᱠᱟᱜ ᱛᱟᱦᱮᱱᱟ, ᱢᱟᱱᱮ ᱥᱤᱛᱩᱝ ᱜᱮ ᱛᱟᱦᱮᱸ ᱠᱟᱱᱟ, ᱟᱨ ᱢᱤᱫ ᱵᱟᱨᱭᱟ ᱦᱟᱸᱜ ᱛᱚᱞᱟ ᱠᱚ ᱦᱟᱸᱜ ᱠᱚ ᱜᱤᱰᱤ ᱞᱮᱫᱟ᱾ ᱟᱫᱚ ᱚᱱᱟ ᱠᱚᱦᱚᱸ ᱴᱷᱤᱠᱴᱷᱟᱠ ᱵᱟᱝ ᱚᱢᱚᱱ ᱞᱮᱱᱟ ᱟᱫᱚ ᱢᱟᱫᱮᱨ ᱦᱤᱞᱳᱜ ᱫᱟᱜ ᱠᱟᱜ ᱛᱮ ᱦᱟᱸᱜ ᱟᱫᱚᱢᱟᱜ ᱫᱚ ᱴᱷᱤᱠᱴᱷᱟᱠ ᱚᱢᱚᱱ ᱠᱟᱱᱟ ᱟᱨ ᱦᱟᱣᱨᱟᱡ ᱦᱟᱨᱟ ᱡᱟᱣᱨᱟᱜ ᱠᱟᱱᱟ ᱟᱨ ᱱᱚᱜᱼᱚ ᱱᱚᱝᱠᱟ ᱚᱱᱠᱟᱮ ᱛᱮᱦᱮᱧ ᱜᱟᱯᱟ ᱫᱚ ᱦᱟᱸᱜ ᱟᱨᱚ ᱦᱟᱸᱜ ᱥᱤᱛᱩᱝ ᱠᱫ ᱜᱮᱭᱟ ᱦᱟᱸᱜ ᱫᱟᱜ ᱨᱮᱱᱟᱜ ᱫᱚ ᱚᱱᱠᱟ ᱫᱟᱜ ᱞᱮᱠᱟ ᱫᱚ ᱵᱟᱝ ᱵᱩᱡᱷᱟᱹᱜ ᱠᱟᱱᱟ᱾
ᱟᱞᱮ ᱥᱮᱫ ᱦᱚᱸ ᱫᱟᱜ ᱞᱮᱠᱟ ᱫᱚ ᱚᱱᱠᱟ ᱫᱚ ᱵᱟᱝ ᱵᱩᱡᱷᱟᱹᱜ ᱠᱟᱱᱟ ᱦᱟᱜ ᱱᱤᱛᱚᱜ ᱵᱚᱨᱛᱚᱢᱟᱱ ᱫᱚ ᱟᱪᱪᱷᱟ ᱜᱚᱝᱠᱮ
ᱴᱚᱯᱤᱠ ᱜᱮ ᱞᱟᱹᱭ ᱛᱟᱞᱟᱝ ᱢᱮ ᱚᱱᱟ ᱴᱚᱯᱤᱠ ᱨᱮᱜᱮᱞᱟᱝ ᱜᱟᱞᱢᱟᱨᱟᱣᱟ᱾ ᱤᱱᱟᱹᱠᱷᱟᱱ ᱫᱚ ᱟᱨᱦᱚᱸ ᱚᱱᱟ
ᱦᱳᱭ ᱚᱱᱟ ᱫᱚ ᱱᱟᱯᱟᱭᱚᱜᱼᱟ ᱟᱪᱪᱷᱟ ᱛᱟᱦᱚᱞᱮ ᱟᱞᱟᱝ ᱪᱟᱥᱵᱟᱥ ᱪᱮᱛᱟᱱ ᱨᱮᱜᱮ ᱞᱟᱝ ᱪᱟᱵᱟ ᱛᱟᱦᱮᱱᱟ ᱥᱮᱛᱟᱜ ᱥᱮᱛᱟᱜ ᱟᱪᱪᱷᱟ ᱞᱟᱹᱭᱟᱞᱤᱧ ᱛᱟᱦᱮ ᱟᱯᱮᱥᱮᱱ ᱫᱚ ᱪᱮᱫ ᱠᱚᱠᱚ ᱪᱟᱥᱟ ᱵᱚᱨᱛᱚᱢᱟᱱ?
ᱟᱞᱮ ᱥᱮᱫ ᱪᱟᱥ ᱫᱚ ᱦᱟᱸᱜ ᱱᱚᱝᱠᱟ ᱦᱩᱲᱩ ᱜᱮ, ᱟᱨ ᱚᱱᱟ ᱦᱩᱲᱩ ᱦᱚᱸ ᱢᱤᱫ ᱥᱤᱡᱤᱱ ᱨᱮᱜᱮ ᱱᱚᱜᱼᱚᱭ ᱱᱤᱛᱚᱜ ᱥᱤᱡᱤᱱ ᱨᱮᱜᱮ ᱦᱟᱸᱜ᱾ ᱟᱨ ᱦᱩᱲᱩ ᱵᱮᱜᱚᱨ ᱫᱚ ᱦᱟᱸᱜ ᱱᱚᱝᱠᱟ ᱦᱳᱲᱩ ᱤᱨᱻ ᱛᱟᱭᱚᱢ ᱛᱩᱲᱤ ᱟᱨ ᱜᱩᱦᱩᱢ ᱱᱚᱜᱼᱚ ᱱᱟ ᱠᱚᱦᱚᱸ ᱟᱨ ᱱᱮᱛᱟᱨ ᱫᱚ ᱟᱞᱮᱥᱮᱫ ᱫᱚ ᱱᱚᱛᱮ ᱥᱩᱨᱡᱚᱢᱩᱠᱷᱤ ᱥᱮ ᱥᱩᱨᱩᱡᱽ ᱢᱩᱠᱷᱤ ᱵᱟᱦᱟ ᱪᱟᱥ ᱞᱮᱠᱟ ᱦᱚᱸ ᱧᱮᱞᱚᱜ ᱠᱟᱱᱟ ᱢᱟᱱᱮ ᱵᱟᱨᱭᱟ ᱯᱮᱭᱟ ᱠᱷᱮᱛ ᱨᱮ ᱦᱟᱸᱜ ᱟᱹ ᱫᱤᱱ ᱠᱟᱞᱚᱢ ᱫᱚ ᱦᱟᱸᱜ ᱟᱹᱰᱤ ᱞᱟᱹᱴᱩ ᱞᱟᱹᱴᱩ ᱠᱷᱮᱛ ᱨᱮᱠᱚ ᱨᱚᱦᱚᱭ ᱞᱮᱫᱟ ᱾ ᱛᱚ ᱱᱚᱜᱼᱚ ᱱᱚᱣᱟ ᱠᱚ ᱪᱟᱥ ᱦᱚᱸ ᱦᱩᱭᱩᱜ ᱜᱮᱭᱟ ᱟᱨ ᱚᱱᱟ ᱵᱟᱫ ᱠᱟᱛᱮᱜ ᱫᱚ ᱦᱩᱲᱩ ᱜᱮ ᱢᱟᱱᱮ ᱯᱨᱚᱫᱷᱟᱱ ᱪᱟᱥ ᱫᱚ ᱟᱨᱠᱤ ᱟᱨ ᱵᱚᱪᱷᱚᱨ ᱢᱤᱫ ᱫᱷᱟᱣ ᱜᱮ, ᱱᱚᱛᱮ ᱫᱚ ᱢᱟᱱᱮ ᱫᱟᱜ ᱨᱮᱱᱟᱜ ᱚᱱᱠᱟ ᱴᱷᱤᱠ ᱴᱷᱟᱠ ᱵᱮᱵᱚᱥᱛᱷᱟ ᱵᱟᱹᱱᱩᱜᱼᱟ᱾ ᱡᱟ ᱪᱟᱥ ᱦᱩᱭᱩᱜᱼᱟ ᱨᱤᱢᱤᱞ ᱫᱟᱜ ᱛᱮᱜᱮ ᱟᱨ ᱵᱟᱝᱠᱷᱟᱱ ᱫᱚ ᱚᱱᱠᱟ ᱮᱴᱟᱜ ᱥᱮ ᱠᱩᱧ ᱛᱩᱧ ᱥᱮ ᱠᱮᱱᱮᱞ ᱱᱟᱹᱭ ᱱᱚᱣᱟ ᱠᱚᱫᱚ ᱵᱟᱹᱱᱩᱜ ᱛᱟᱞᱮᱭᱟ ᱵᱮᱵᱚᱥᱛᱷᱟ᱾ ᱢᱟ ᱟᱯᱮ ᱥᱮᱫ ᱜᱮ ᱠᱟᱹᱴᱤᱡ ᱞᱟᱹᱭ ᱛᱟᱞᱟᱝ ᱢᱮ ᱪᱮᱫ?
ᱟᱹᱞᱤᱧ ᱜᱚᱝᱠᱮ ᱟᱞᱮ ᱥᱮᱱ ᱫᱚ ᱱᱚᱣᱟ ᱥᱤᱛᱩᱝ ᱥᱚᱢᱚᱭ ᱚᱱᱟ ᱥᱤᱛᱩᱝ ᱫᱤᱱ ᱦᱚᱸᱠᱚ ᱪᱟᱥ ᱜᱮᱭᱟ, ᱟᱨ ᱱᱚᱣᱟ ᱱᱚᱜᱚᱭ ᱟᱥᱟᱲ ᱵᱚᱸᱜᱟ ᱢᱟ ᱱᱟᱦᱟᱜ ᱜᱚᱴᱟ ᱯᱟᱲᱟᱮ ᱱᱟᱦᱟᱜ ᱵᱚᱱ ᱪᱟᱥᱮᱜ-ᱟ ᱵᱟᱝ ᱤᱧ ᱟᱥᱟᱲ ᱵᱚᱸᱜᱟ ᱫᱚ ᱟᱯᱮ ᱦᱚᱸᱯᱮ ᱪᱟᱥ ᱟᱞᱮ ᱦᱚᱸᱞᱮ ᱪᱟᱥ ᱠᱤᱱᱛᱩ ᱥᱤᱛᱩᱝ ᱥᱚᱢᱚᱭ ᱫᱚ ᱟᱞᱮᱱ ᱪᱟᱥ ᱧᱮᱞᱚᱜᱼᱟ ᱦᱩᱲᱩ ᱪᱟᱥ ᱧᱮᱞᱚᱜᱼᱟ ᱛᱟᱯᱚᱨ ᱱᱚᱜ ᱛᱤᱞ ᱥᱮ ᱠᱚᱥᱟ ᱡᱟᱦᱟᱸ ᱡᱟᱦᱟᱸ ᱠᱚ ᱢᱮᱛᱟᱜᱼᱟ᱾ ᱚᱱᱟ ᱦᱚᱸᱠᱚ ᱪᱟᱥ ᱜᱮᱭᱟ ᱟᱨ ᱚᱱᱟ ᱵᱮᱜᱚᱨ ᱵᱟᱫᱟᱢ᱾ ᱚᱱᱟ ᱠᱚᱜᱮ ᱱᱟᱜ ᱪᱟᱥ ᱠᱚᱫᱚ ᱦᱩᱭᱩᱜᱼᱟ᱾ ᱚᱱᱟ ᱥᱤᱛᱩᱝ ᱫᱤᱱ ᱫᱚ ᱱᱟᱜ ᱟᱨ ᱱᱚᱜᱼᱚᱭ ᱟᱥᱟᱲ ᱵᱚᱸᱜᱟ ᱱᱚᱣᱟ ᱤᱭᱟᱹ ᱥᱚᱢᱚᱭ ᱫᱚ ᱱᱚᱣᱟ ᱦᱩᱲᱩ ᱜᱮ ᱟ ᱟᱨ ᱞᱟᱹᱭᱮᱫᱼᱟ ᱞᱤᱧ ᱟᱯᱮ ᱥᱮᱱ ᱫᱚ ᱪᱮᱫ ᱦᱩᱲᱩ ᱠᱚᱠᱚ ᱨᱚᱦᱚᱭ ᱜᱮᱭᱟ? ᱱᱚᱣᱟ ᱱᱚᱜᱼᱚᱭ ᱱᱟᱸᱜ ᱛᱚᱲᱟ ᱠᱚ ᱯᱮ ᱜᱤᱰᱤ ᱵᱟᱲᱟ ᱠᱮᱜ ᱟᱥᱟ ᱟᱹᱣᱨᱤ?
ᱦᱮᱸ ᱦᱮᱸ ᱱᱤᱛᱚᱜ ᱡᱟᱦᱟᱸ ᱜᱤᱰᱤ ᱵᱟᱲᱟ ᱦᱩᱭ ᱟᱠᱟᱱᱟ ᱚᱱᱟ ᱛᱮ ᱫᱚ ᱦᱟᱸᱜ ᱛᱳᱢᱟᱨ ᱥᱚᱨᱱᱚ ᱞᱚᱞᱟᱴ ᱯᱩᱡᱟᱹ ᱦᱮᱸ ᱱᱚᱜᱼᱚ ᱱᱚᱝᱠᱟᱱ ᱦᱩᱲᱩ ᱠᱚᱜᱮ ᱦᱟᱸᱜ ᱱᱚᱛᱮ ᱫᱚ ᱦᱟᱸᱜ ᱨᱚᱦᱚᱭ ᱦᱩᱭᱩᱜᱼᱟ ᱡᱟᱹᱥᱛᱤ ᱠᱟᱭᱛᱮ᱾ ᱦᱮᱸ ᱟᱯᱮ ᱚᱱᱛᱮ ᱫᱚ ᱪᱮᱫ ᱠᱚᱯᱮ ᱨᱚᱦᱚᱭ ᱛᱟᱦᱮᱱ ᱜᱮᱭᱟ?
ᱤᱱᱟᱹ ᱠᱚᱜᱮ ᱱᱚᱜᱼᱚᱭ ᱟᱯᱮᱥᱮᱱ ᱡᱟᱦᱟᱸ ᱤᱱᱟᱹ ᱠᱚᱜᱮ ᱥᱚᱨᱱᱚ ᱞᱚᱞᱟᱴ ᱠᱟ ᱠᱟᱲᱤ ᱪᱟᱢᱯᱟ᱾ ᱚᱱᱱᱚᱫᱟ ᱵᱤᱵᱤ ᱛᱷᱨᱤ, ᱵᱤᱵᱤ ᱚᱣᱟᱱ ᱾ ᱯᱤᱱ ᱮ ᱛᱟᱨᱯᱚᱨ ᱱᱚᱜᱼᱚᱭ ᱡᱤ ᱮᱥ ᱚᱣᱟᱱ ᱟᱨ ᱱᱚᱣᱟ ᱛᱟ ᱛᱟᱨᱤᱡᱟᱛ ᱟᱪᱪᱷᱟ ᱜᱚᱝᱠᱮ ᱱᱚᱜᱼᱚᱭ ᱡᱟᱦᱟᱸ ᱢᱩᱡ ᱦᱩᱲᱩ ᱥᱮ ᱪᱮᱫ ᱠᱚ ᱞᱟᱹᱭ ᱫᱚ ᱚᱱᱟ ᱠᱚᱫᱚ ᱟᱯᱮᱥᱮᱱ ᱞᱟᱜᱟᱣ ᱜᱮᱭᱟ ᱠᱚ? ᱠᱚᱥᱮ ᱵᱟᱝ?
ᱵᱟᱝ ᱵᱟᱝ ᱟᱞᱮᱥᱮᱫ ᱫᱚ ᱚᱱᱛᱮ ᱱᱚᱛᱮ ᱫᱚ ᱦᱟᱸᱜ ᱚᱱᱟ ᱩᱱᱟᱹᱜ ᱫᱚ ᱵᱟᱝᱠᱚ ᱞᱟᱜᱟᱣ ᱜᱮᱭᱟ᱾
ᱦᱩ ᱟᱞᱮ ᱥᱮᱱ ᱦᱚᱸ ᱚᱱᱟ ᱫᱚ ᱞᱟᱜᱟᱣ ᱫᱚ ᱵᱟᱠᱚ ᱞᱟᱜᱟᱣ ᱜᱮᱭᱟ ᱟᱨ ᱧᱩᱛᱩᱢ ᱛᱮᱜ ᱟᱸᱡᱚᱢ ᱵᱟᱲᱟ ᱦᱩᱭ ᱟᱠᱟᱱᱟ ᱡᱮ ᱪᱮᱫ ᱞᱮᱠᱟ ᱠᱚ ᱪᱟᱥᱟ ᱚᱱᱟ ᱠᱚᱫᱚ ᱵᱟᱝ ᱧᱮᱞ ᱦᱩᱭ ᱠᱟᱱᱟ ᱥᱤᱥᱴᱮᱢ ᱠᱚᱫᱚ ᱥᱮ ᱪᱮᱫ ᱞᱮᱠ ᱠᱟ ᱚᱠᱟ ᱫᱷᱟᱨᱟ ᱛᱮ ᱪᱮᱫ ᱞᱮᱠᱟ ᱠᱚ ᱪᱟᱥᱟ ᱥᱮᱭ ᱚᱱᱟ ᱟᱨ ᱡᱟᱜ ᱤᱭᱟᱹ ᱠᱚᱫᱚ ᱠᱷᱟᱹᱞᱤ ᱢᱩᱡ ᱦᱩᱸᱰᱩ ᱫᱚ ᱧᱩᱛᱩᱢ ᱛᱮᱜ ᱡᱟ ᱟᱸᱡᱚᱢ ᱦᱩᱭᱩ ᱠᱟᱱᱟ ᱟᱨ ᱱᱚᱣᱟ ᱤᱭᱟᱹ ᱠᱚᱫᱚ ᱵᱟᱝ ᱟᱸᱡᱚᱢ ᱦᱩᱭ ᱟᱠᱟᱱᱟ ᱾
ᱟᱪᱪᱷᱟ ᱜᱚᱝᱠᱮ ᱟᱯᱮ ᱚᱱᱛᱮ ᱫᱚ ᱢᱟᱱᱮ ᱥᱚᱵᱽᱡᱤ ᱠᱚᱫᱚ ᱟᱹᱠᱷᱨᱤᱧ ᱞᱮᱠᱟ ᱠᱩ ᱪᱟᱥ ᱜᱮᱭᱟ ᱥᱮ ᱵᱟᱝᱠᱚ ᱪᱟᱥᱟ?
ᱵᱟᱝ ᱟᱵᱚ ᱤᱭᱟᱹ ᱠᱚᱫᱚ ᱡᱟᱹᱛ ᱠᱚᱫᱚ ᱵᱟᱠᱚ ᱪᱟᱥ ᱜᱮᱭᱟ ᱠᱤᱱᱛᱩ ᱠᱟᱡ ᱪᱷᱟᱛᱤᱠ ᱠᱚᱫᱚ ᱠᱚ ᱪᱟᱥ ᱜᱮᱭᱟ ᱟᱯᱱᱟᱨ ᱢᱟ ᱚᱱᱮ ᱵᱟᱡᱟᱨ ᱠᱚ ᱦᱟᱛᱟᱣ ᱯᱟᱹᱨᱠᱟᱹᱣ ᱦᱚᱲ ᱠᱟᱱᱟᱢ ᱥᱮ
ᱦᱩᱸ ᱦᱩᱸ
ᱟᱯᱮ ᱚᱱᱛᱮ ᱠᱚ ᱪᱟᱥ ᱵᱟᱲᱟᱭ ᱜᱮᱭᱟ?
ᱟᱞᱮ ᱱᱚᱛᱮ ᱦᱚᱸ ᱱᱚᱛᱮ ᱢᱟᱧ ᱞᱟᱹᱭᱮᱫ ᱜᱮ ᱱᱚᱜᱚ ᱱᱚᱝᱠᱟ ᱫᱟᱜ ᱚᱵᱚᱥ ᱢᱟᱱᱮ ᱫᱟᱜ ᱨᱮᱭᱟᱜ ᱵᱮᱵᱚᱥᱛᱟᱷᱟ ᱴᱷᱤᱠ ᱴᱷ ᱴᱷᱟᱠ ᱵᱟᱹᱱᱩᱜᱼᱟ ᱢᱤᱫ ᱵᱟᱨᱭᱟ ᱜᱟᱹᱰᱭᱟᱹ ᱢᱮᱱᱟᱜᱼᱟ ᱚᱱᱟ ᱜᱟᱹᱰᱭᱟ. ᱠᱚᱨᱮ ᱦᱚᱸ ᱫᱟᱜ ᱵᱟᱝ ᱛᱟᱦᱮᱱᱟ ᱟᱨ ᱥᱚᱵᱽᱡᱤ ᱠᱚᱢ ᱨᱚᱦᱚᱭ ᱞᱮᱠᱷᱟᱱ ᱫᱚ ᱢᱤᱫᱴᱮᱱ ᱫᱟᱜ ᱨᱮᱭᱟᱜ ᱫᱚ ᱞᱟᱹᱠ ᱛᱤ ᱯᱟᱲᱟᱜ ᱜᱮᱭᱟ ᱥᱮ ᱟᱫᱚ ᱫᱟᱜ ᱵᱟᱝᱠᱚ ᱮᱢ ᱞᱟᱹᱜᱤᱫᱚᱜᱼᱟ ᱯᱟᱢᱯ ᱛᱮᱦᱚᱸ ᱢᱟᱱᱮ ᱠᱚ ᱦᱟᱹᱠᱮ ᱪᱟᱥ ᱟᱠᱟᱫ ᱠᱚᱣᱟ ᱛᱚ ᱪᱮᱫ ᱠᱟᱛᱮᱢ ᱥᱤᱭᱟᱹᱛᱟ? ᱟᱨ ᱮᱴᱟᱜ ᱵᱮᱵᱚᱥᱛᱷᱟ ᱦᱚᱸ ᱵᱟᱹᱱᱩᱜᱼᱟ ᱚᱱᱟ ᱦᱚᱛᱮᱡ ᱛᱮ ᱥᱚᱵᱽᱡᱤ ᱠᱚᱫᱚ ᱠᱷᱩᱵ ᱠᱚᱢ ᱜᱤ ᱠᱚ ᱨᱚᱦᱚᱭᱟ ᱢᱤᱫ ᱵᱟᱨ ᱦᱚᱲ ᱠᱚ ᱨᱚᱦᱚᱭᱟ ᱚᱱᱟ ᱢᱟᱱᱮ ᱱᱤᱡᱮ ᱡᱚᱢ ᱞᱟᱹᱜᱤᱫ ᱟᱨᱠᱤ ᱫᱟᱜ ᱫᱩᱞ ᱵᱟᱧᱪᱟᱣ ᱠᱟᱛᱮ ᱡᱟᱦᱟᱸ ᱫᱚ ᱦᱩᱭᱩᱜ ᱱᱚᱜᱼᱚ ᱱᱚᱝᱠᱟ ᱛᱷᱚᱲᱟ ᱜᱟᱱ ᱠᱚ ᱨᱚᱦᱚᱭ ᱵᱟᱲᱟᱭ ᱛᱟᱦᱮᱱᱟ ᱱᱚᱛᱮ ᱫᱚ ᱟᱨ ᱚᱱᱠᱟ ᱡᱟᱹᱥᱛᱤ ᱫᱚ ᱵᱟᱝ᱾
ᱟᱪᱪᱷᱟ ᱜᱚᱝᱠᱮ ᱟᱹᱞᱤᱧ ᱛᱟᱦᱞᱮ ᱥᱚᱵᱡᱤ ᱪᱟᱥ ᱠᱚᱫᱚ ᱵᱟᱝ ᱧᱮᱞᱚᱜ ᱠᱟᱱ ᱜᱮᱭᱟ ᱟᱯᱮ ᱥᱮᱱ ᱫᱚ?
ᱵᱟᱝ ᱵᱷᱟᱭ ᱵᱟᱝ ᱵᱷᱟᱭ
ᱟᱪᱪᱷᱟ ᱟᱨ ᱚ ᱱᱚᱣᱟ ᱦᱩᱲᱩ ᱟᱨ ᱱᱚᱜᱚᱭ ᱱᱚᱜ‌- ᱱᱟᱱᱚᱣᱟ ᱡᱟᱦᱟᱸ ᱥᱩᱨᱡᱚᱢᱩᱠᱷᱤ ᱪᱟᱥ ᱵᱤᱱ ᱞᱮᱜ ᱛᱟᱦᱮᱸᱜ-ᱟ ᱚᱱᱟ ᱠᱚᱫᱚ ᱫᱟᱜ ᱵᱟᱝ ᱞᱟᱹᱠᱛᱤᱜᱼᱟ ᱚᱱᱟᱨᱮ?
ᱦᱮᱸ ᱚᱱᱟ ᱠᱚᱫᱚ ᱦᱟᱸᱜ ᱢᱤᱫ ᱯᱟᱥᱴᱟ ᱦᱩᱭᱩᱜ ᱠᱟᱱᱟ ᱟᱞᱮ ᱟᱹᱛᱩ ᱨᱮᱫᱚ ᱵᱟᱝ ᱦᱟᱜ ᱱᱟᱥᱮᱱᱟᱜ. ᱟᱻ ᱥᱩᱨ ᱫᱚᱞᱮ ᱥᱩᱨ ᱜᱮᱭᱟ ᱟᱫᱚ ᱚᱸᱰᱮ ᱫᱚ ᱦᱟᱸᱜ ᱢᱤᱫᱴᱮᱱ ᱞᱟᱹᱴᱩ ᱧᱚᱜ ᱜᱟᱹᱰᱭᱟᱹ ᱢᱮᱱᱟᱜᱼᱟ ᱟᱫᱚ ᱚᱱᱟ ᱫᱚ ᱦᱟᱸᱜ ᱠᱟ ᱡᱚᱠᱷᱚᱱ ᱦᱩᱲᱳ ᱠᱳᱵᱳᱱ ᱤᱭᱟᱹᱭ ᱵᱟᱝ ᱚᱱᱟ ᱛᱳᱢᱟᱨ ᱨᱟᱵᱟᱝ ᱫᱤᱱ ᱦᱩᱲᱳ ᱨᱟᱠᱟᱵ ᱥᱟᱶ ᱥᱟᱶ ᱛᱮᱜᱮ ᱦᱟᱸᱜ ᱵᱚᱱ ᱥᱤ ᱠᱮᱛᱟᱵᱚᱱᱟ ᱫᱟᱜᱽ ᱫᱚ ᱦᱟᱸᱜ ᱵᱟᱝ ᱞᱟᱜᱟᱜ ᱠᱟᱱᱟ ᱥᱤ ᱡᱚᱠᱷᱟ ᱫᱚ ᱞᱚᱦᱚᱜ ᱜᱮ ᱛᱮᱦᱮᱱᱟ ᱦᱟᱸᱜ ᱛᱟᱭᱚᱢ ᱦᱟᱸᱜ ᱚᱱᱟ ᱥᱤ ᱠᱟᱛᱮ ᱦᱟᱸᱜ ᱮᱨ ᱠᱮᱫᱟᱭ ᱮᱨ ᱠᱟᱛᱮ ᱚᱢᱚᱱ-ᱮᱱ ᱜᱮ ᱯᱮ ᱫᱷᱟᱣ ᱜᱟᱱ ᱥᱤ ᱠᱟᱛᱮ ᱜᱮ ᱦᱩᱭᱩᱜᱼᱟ ᱦᱟᱜ ᱟᱫᱚ ᱚᱱᱛᱮ ᱫᱚ ᱦᱟᱸᱜ ᱢᱤᱜᱴᱮᱱ ᱢᱟᱨᱟᱝ ᱧᱚᱜ ᱜᱟᱹᱰᱤᱭᱟᱹ ᱢᱮᱱᱟᱜ ᱠᱟᱫᱟ ᱟᱫᱚ ᱚᱸᱰᱮ ᱛᱮ ᱦᱟᱸᱜ ᱥᱩᱵᱤᱫᱟᱜ ᱠᱟᱱ ᱛᱟᱠᱚ ᱜᱮᱭᱟ ᱥᱤᱸᱧᱚᱛ ᱫᱚ ᱦᱟᱸᱜ ᱟᱨ ᱩᱱᱠᱩ ᱫᱚ ᱢᱟᱱᱮ ᱟᱠᱚᱣᱟᱜ ᱜᱤᱰᱤᱭᱟ ᱠᱟᱱ ᱜᱮᱭᱟ ᱛᱚ ᱮᱴᱟᱜ ᱦᱚᱲ ᱛᱚ ᱦᱟᱸᱜ ᱚᱱᱠᱟ ᱫᱟᱜ ᱛᱚ ᱵᱟᱭ ᱮᱢᱟᱢᱟ ᱤᱧ ᱡᱩᱫᱤᱧ ᱪᱟᱥᱟ ᱚᱱᱛᱮ ᱨᱮ ᱦᱟᱸᱜ ᱢᱮᱱᱟᱭ ᱵᱟᱝ ᱤᱧ ᱫᱚ ᱫᱟᱜ ᱵᱧ ᱮᱢᱟᱢᱟ ᱟᱫᱚ ᱪᱤᱠᱟᱛᱮᱢ ᱪᱟᱥᱟ ᱟᱨ ᱱᱚᱣᱟ ᱫᱚ ᱟᱭᱟᱜ ᱜᱤᱰᱤᱭᱟ ᱠᱟᱱ ᱜᱮᱭᱟ ᱟᱨ ᱟᱡᱜᱮ ᱪᱟᱥ ᱫᱟ ᱟᱫᱚ ᱟᱡ ᱟᱭᱟᱜ ᱫᱟᱜᱽ ᱢᱟᱱᱮ ᱟᱡ ᱮ ᱵᱮᱵᱚᱦᱟᱨᱮᱜ ᱛᱚ ᱴᱷᱤᱠ ᱜᱮᱭᱟ ᱩᱱᱤ ᱫᱚ ᱚᱱᱠᱟᱭ ᱪᱟᱥ ᱫᱟᱲᱮᱭᱟᱜ ᱠᱟᱱᱟ
ᱟᱪᱪᱷᱟ ᱜᱚᱝᱠᱮ ᱟᱵᱤᱱ ᱢᱟᱵᱤᱱ ᱧᱮᱞ ᱵᱟᱲᱟ ᱟᱠᱟᱫ ᱠᱚᱜᱮ ᱥᱩᱨᱡᱚᱢᱩᱠᱷᱤ ᱥᱩᱨᱡᱚᱢᱩᱠᱷᱤ ᱫᱚ ᱮᱻ ᱩᱸ ᱫᱟᱥ ᱠᱟᱛᱮᱪᱤᱜ ᱪᱤᱜ ᱞᱮᱠᱟ ᱥᱟᱨᱵᱤᱥ ᱠᱚ ᱪᱮᱜ ᱞᱮᱠᱟᱭ ᱮᱢ ᱵᱟᱲᱟ ᱮᱸᱻ ᱟᱯᱱᱟ ᱟᱯᱱᱤ ᱛᱮᱜᱮ ᱚᱱᱟ ᱫᱚ ᱦᱩᱭᱩᱜᱼᱟ
ᱵᱟᱝ ᱵᱟᱝ ᱚᱱᱟ ᱤᱛᱟᱹ ᱠᱤᱨᱤᱧ ᱛᱮ ᱧᱟᱢᱚᱜᱼᱟ ᱟᱫᱚ ᱫᱟᱢ ᱧᱚᱜ ᱜᱮᱭᱟ ᱦᱟᱸᱜ ᱟᱨ ᱚᱱᱟ ᱯᱷᱟᱨᱟᱠᱼᱯᱷᱟᱨᱟᱠ ᱠᱚ ᱨᱚᱦᱚᱭ ᱜᱮᱭᱟ ᱟᱹᱰᱤ ᱢᱚᱸᱡᱽ ᱢᱤᱫᱴᱮᱡ ᱜᱮ ᱟᱹᱰᱤ ᱢᱳᱴᱟ ᱢᱳᱴᱟ ᱫᱟᱨᱮ ᱛᱟᱦᱮᱱᱟ ᱟᱨ ᱢᱤᱫᱴᱮᱱ ᱠᱟᱛᱮᱫ ᱠᱤ ᱵᱟᱨᱭᱟ ᱠᱟᱛᱮᱫ ᱜᱮ ᱵᱟᱦᱟᱜᱼᱟ ᱟᱹᱰᱤ ᱞᱟᱹᱴᱩ ᱞᱟᱹᱴᱩ ᱛᱷᱟᱹᱨᱤ ᱞᱮᱠᱟ ᱛᱟᱞᱟ ᱨᱮ ᱦᱟᱸᱜ ᱢᱟᱱᱮ ᱡᱟᱸᱝ ᱚᱜ ᱛᱟᱦᱮᱱᱟ ᱢᱟᱱᱮ ᱟᱹᱰᱤ ᱢᱚᱡᱽ ᱤᱭᱟᱹᱜ ᱛᱟᱦᱮᱱᱟ ᱟᱨ ᱚᱱᱟ ᱫᱚ ᱢᱟᱱᱮ ᱪᱮᱫ ᱞᱮᱠᱟᱭ ᱥᱤᱛᱩᱝᱼᱟ ᱡᱟᱦᱟᱸ ᱥᱮᱫ ᱜᱮ ᱪᱟᱸᱫᱳᱭ ᱛᱟᱦᱮᱱᱟ ᱚᱱᱛᱮ ᱜᱮ ᱤᱭᱟ. ᱪᱟᱞᱟᱜ ᱼᱟ ᱢᱩᱠᱷ ᱯᱟᱞᱴᱟᱣ ᱪᱟᱞᱟᱜᱼᱟ ᱟᱹᱰᱤ ᱢᱚᱸᱡᱽ ᱢᱟᱱᱮ- ᱥᱮᱛᱟᱜ ᱵᱮ ᱨᱮᱢ ᱧᱮᱞ ᱠᱮᱫᱟ ᱱᱚᱛᱮ ᱨᱮ ᱵᱟᱦᱟ ᱟᱠᱟᱱᱟ ᱱᱚᱣᱟ ᱥᱮᱫ ᱥᱟᱢᱟᱝ ᱠᱟᱫᱟ ᱟᱹᱭᱩᱵ ᱵᱮᱨᱟᱢ ᱧᱮᱞᱟ ᱱᱚᱣᱟ ᱥᱮᱜ ᱥᱟᱢᱟᱝ ᱠᱟᱱᱟ ᱱᱚᱜᱼᱚ ᱱᱚᱝᱠᱟ ᱢᱟᱱᱮ ᱫᱤᱹᱱᱟᱢ ᱦᱤᱞᱳᱜ ᱚᱱᱟᱫᱚ ᱯᱟᱞᱴᱟ ᱯᱟᱞᱴᱤᱜᱼᱟ ᱢᱟᱱᱮ ᱪᱟᱸᱫᱳ ᱪᱮᱫᱞᱮᱠᱟᱭ ᱡᱟᱦᱟᱸ ᱥᱮᱫ ᱪᱟᱞᱟᱜᱼᱟ ᱚᱱᱛᱮ ᱜᱮ ᱚᱱᱟ ᱦᱚᱸ ᱪᱟᱞᱟᱣ ᱤᱫᱤᱜᱼᱟ ᱟᱹᱰᱤ ᱢᱚᱸᱡᱽ
ᱢᱟᱱᱮ ᱪᱟᱸᱫ ᱚᱠᱟᱥᱱ ᱪᱟᱞᱟᱜᱼᱟ ᱚᱱᱛᱮ ᱜᱮ ᱚᱱᱟ ᱵᱟᱦᱟ ᱦᱚᱸ
ᱚᱱᱛᱮ ᱜᱮᱭ ᱥᱟᱢᱟᱝ ᱠᱟᱜᱼᱟ ᱦᱮᱸ ᱥᱮᱛᱟᱜ ᱨᱮᱫᱚ ᱦᱟᱸᱜ ᱱᱤᱛᱚᱜ ᱡᱮᱢᱚᱱ ᱪᱟᱸᱫᱳ ᱯᱮ ᱨᱟᱠᱟᱵ ᱠᱟᱱᱟ ᱦᱟᱸᱜ ᱛᱚ ᱱᱚᱛᱮ ᱜᱮᱭ ᱥᱟᱢᱟᱝ ᱠᱟᱜᱼᱟ᱾ ᱟᱨ ᱟᱹᱭᱩᱵ ᱵᱮᱨᱮᱢ ᱦᱮᱞᱟᱣ ᱮᱱ ᱜᱮ ᱦᱟᱸᱜ ᱥᱩᱨᱚᱡᱚᱢᱩᱠᱷᱤ ᱡᱤᱭᱟᱹ ᱴᱷᱮᱡ ᱦᱟᱜ ᱧᱮᱞᱟᱢ ᱦᱟᱸᱜ ᱱᱚᱣᱟ ᱟᱥᱟ ᱡᱚᱛᱚ ᱢᱩᱠᱷ ᱥᱟᱢᱟᱝ ᱠᱟᱫᱟᱭ ᱾ ᱢᱟᱱᱮ ᱱᱚᱜᱼᱚ ᱱᱚᱝᱠᱟ ᱟᱨ ᱡᱟᱦᱟᱸ ᱡᱩᱫᱤ ᱵᱷᱟᱜᱮ ᱧᱚᱜ ᱦᱩᱭᱩᱜᱼᱟ ᱵᱟᱝ ᱚᱱᱟ ᱫᱚ ᱟᱹᱰᱤ ᱞᱟᱹᱴᱩ ᱞᱟᱹᱴᱤ ᱞᱟᱹᱴᱩ ᱫᱟᱨᱮᱜᱼᱟ ᱟᱨ ᱛᱷᱟᱹᱨᱤ ᱞᱮᱠᱟ ᱵᱟᱦᱟᱜᱼᱟ ᱟᱨ ᱛᱟᱞᱟᱨᱮ ᱦᱟᱸᱜ ᱡᱟᱝ ᱛᱟᱦᱮᱱᱟ ᱦᱮᱸᱫᱮ ᱦᱮᱸᱫᱮ᱾ ᱟᱨ ᱚᱱᱟ ᱡᱟᱝᱜ ᱜᱮ ᱦᱟᱸᱜ ᱠᱚ ᱦᱟᱛᱟᱣ ᱛᱟᱦᱮᱱᱟ ᱚᱱᱟ ᱫᱟᱞ ᱠᱟᱛᱮᱫ ᱠᱚ ᱛᱩᱫᱟ ᱟᱨ ᱚᱱᱟ ᱡᱟᱝ ᱠᱷᱚᱱ ᱫᱚ ᱦᱟᱸᱜ ᱥᱩᱱᱩᱢ ᱦᱩᱭᱩᱜᱼᱟ᱾ ᱟᱨ ᱚᱱᱟ ᱥᱩᱱᱩᱢ ᱫᱚ ᱦᱟᱸᱜ ᱚᱱᱮ ᱩᱛᱩ ᱤᱥᱤᱱ ᱠᱚᱨᱮ ᱡᱚᱢ ᱦᱚᱸ ᱜᱟᱱᱚᱜᱼᱟ ᱛᱚ ᱚᱱᱟ ᱦᱚᱛᱮᱜ ᱛᱮᱜᱮ ᱠᱚ ᱪᱟᱥ ᱜᱮᱭᱟ
ᱟᱨ ᱞᱟᱹᱭᱮᱫᱼᱟ ᱞᱤᱧ ᱜᱚᱝᱠᱮ ᱛᱟᱦᱮᱱᱟ ᱚᱱᱟ ᱛᱮ ᱡᱟᱝ ᱫᱚ ᱠᱚ ᱥᱩᱱᱩᱢ ᱜᱮᱭᱟ
ᱦᱮᱸ
ᱱᱤ ᱤᱭᱟᱹ ᱥᱩᱱᱩᱢ ᱫᱚᱵᱤᱱ ᱧᱮᱢ ᱡᱚᱢ ᱜᱮ ᱞᱟᱦᱟ ᱞᱮᱜ ᱟᱥᱮ ᱵᱟᱝ
ᱥᱩᱱᱩᱢ ᱫᱚ ᱦᱟᱸᱜ ᱟᱹᱞᱤᱧ ᱫᱚ ᱦᱟᱸᱜ ᱵᱟᱹᱞᱤᱧ ᱡᱚᱢ ᱠᱟᱜᱼᱟ ᱾ ᱢᱟᱱᱮ ᱱᱚᱛᱮ ᱫᱚ ᱦᱟᱸᱜ ᱟᱞᱮᱫ ᱫᱚ ᱦᱟᱸᱜ ᱵᱟᱞᱮ ᱪᱟᱥ ᱵᱟᱲᱟᱭ ᱜᱮᱭᱟ ᱛᱚ ᱢᱟᱱᱮ ᱧᱮᱞ ᱦᱩᱭᱠᱟᱱᱟ ᱟᱨ ᱥᱩᱨ ᱥᱩᱯᱩᱨ ᱨᱮ ᱟᱨ ᱩᱱᱠᱩ ᱟᱫᱚ ᱚᱱᱟ ᱦᱚᱛᱮᱡ ᱛᱮ ᱡᱚᱢ ᱠᱚᱫᱚ ᱦᱟᱸᱜ ᱵᱟᱝ ᱦᱩᱭ ᱠᱟᱱᱟ ᱠᱷᱟᱹᱞᱤ ᱧᱮᱞ ᱜᱮ ᱦᱟᱸᱜ ᱟᱫᱚ ᱚᱱᱟ ᱥᱩᱱᱩᱢ ᱟᱠᱚ ᱚᱱᱟ ᱠᱚᱫᱚ ᱦᱟᱸᱜ ᱵᱟᱲᱟᱭ ᱢᱮᱱᱟᱜᱼᱟ ᱡᱮ ᱚᱱᱟ ᱡᱟᱝ ᱠᱷᱚᱡ ᱦᱟᱸᱜ ᱥᱩᱱᱩᱢ ᱤᱭᱟᱹᱼᱟ ᱟᱨ ᱚᱱᱟ ᱡᱟᱝ ᱨᱮ ᱢᱟᱱᱮ- -ᱤᱭᱟᱹ ᱦᱩᱭ ᱠᱟᱱᱟ ᱡᱚᱴᱮᱫ ᱵᱟᱲᱟ ᱦᱩᱭ ᱟᱠᱟᱱᱟ ᱡᱚᱠᱷᱚᱱ ᱟᱢ ᱡᱟᱝᱮᱢ ᱡᱚᱴᱮᱜ ᱜᱮᱭᱟ ᱚᱱᱟ ᱥᱩᱱᱩᱢ ᱥᱩᱱᱩᱢ ᱜᱮ ᱵᱩᱡᱷᱟᱹᱜᱼᱟ ᱛᱩᱲᱤ ᱪᱮᱫ ᱞᱮᱠᱟ ᱵᱟᱝ ᱵᱩᱡᱷᱟᱹᱜᱼᱟ ᱦᱮ ᱚᱱᱮ ᱚᱱᱮ ᱚᱱᱠᱟ ᱜᱮ ᱟᱫᱚ -ᱛᱩᱲᱤ ᱠᱷᱚᱡ ᱫᱚ ᱟᱹᱰᱤ ᱞᱟᱹᱴᱩ ᱜᱮᱭᱟ ᱚᱱᱟ ᱡᱟᱝ ᱫᱚ ᱚᱱᱟ ᱥᱩᱨᱩᱡᱽᱢᱠᱷᱤ ᱵᱟᱦᱟ ᱨᱮᱭᱟᱜ ᱫᱚ‌᱾ ᱟᱹᱰᱤ ᱞᱟᱹᱴᱩ ᱞᱟᱹᱴᱩ ᱛᱟᱦᱮᱱᱟ ᱟᱫᱚ ᱦᱮᱸᱫᱮ ᱦᱮᱸᱫᱮ ᱢᱟᱱᱮ ᱟᱹᱰᱤ ᱩᱛᱟᱹᱨ ᱟᱭᱢᱟ ᱥᱩᱱᱩᱢ ᱦᱩᱭᱩᱼᱟ᱾
ᱟᱪᱪᱷᱟ ᱟᱨ ᱞᱟᱹᱭᱮᱜᱼᱟ ᱞᱤᱧ ᱵᱟᱦᱟ ᱠᱚᱫᱚ ᱵᱟᱝ ᱟᱹᱠᱷᱨᱤᱧᱚᱜ ᱜᱮᱭᱟ ᱥᱩᱨᱡᱚᱢᱩᱠᱷᱤ ᱵᱟᱦᱟ ᱥᱮ ᱪᱮᱫ?
ᱦᱮᱸ ᱵᱟᱦᱟ ᱠᱚᱫᱚ ᱵᱟᱝᱠᱚ ᱟᱹᱷᱨᱤᱧᱟ ᱩᱱᱠᱩ ᱫᱚ ᱢᱟᱱᱮ ᱥᱩᱱᱩᱢ ᱞᱟᱹᱜᱤᱫ ᱠᱚ ᱪᱟᱥ ᱜᱮᱭᱟ᱾ ᱟᱫᱚ ᱡᱟᱦᱟᱸᱭ ᱡᱩᱫᱤ ᱚᱱᱠᱟ ᱤᱫᱤ ᱥᱟᱱᱟᱭᱟ ᱢᱤᱫ ᱵᱟᱨᱭᱟ ᱤᱭᱟᱹ ᱠᱟᱛᱮᱫ ᱚᱱᱠᱟᱭ ᱤᱫ ᱫᱟᱲᱮᱭᱟᱜᱼᱟ᱾ ᱟᱫᱚ ᱛᱟᱣ ᱛᱚ ᱫᱷᱤᱨ ᱫᱚ ᱦᱟᱸᱜ ᱵᱟᱝᱠᱚ ᱤᱫᱤ ᱚᱪᱚᱣᱟᱢᱟ ᱩᱱᱠᱩ ᱪᱟᱥᱤ ᱟᱠᱚ ᱠᱚᱣᱟᱜ ᱤᱭᱟᱹ ᱞᱟᱹᱜᱤᱫ ᱡᱚᱢ ᱞᱟᱹᱜᱤᱫ ᱥᱩᱱᱩᱢ ᱞᱟᱹᱜᱤᱫ ᱛᱚ ᱵᱟᱭ ᱤᱫᱤᱜ ᱪᱩᱣᱟᱢᱟ ᱥᱮ ᱦᱟᱸᱜ
ᱦᱚᱸ ᱦᱚᱸ
ᱦᱮᱸ ᱛᱚ ᱚᱝᱠᱟ ᱪᱷᱩᱵᱤ ᱠᱚᱞᱮ ᱯᱷᱳᱴᱳ ᱵᱟᱲᱟᱜ ᱜᱮᱭᱟ ᱟᱹᱰᱤ ᱞᱟᱹᱴᱩ ᱱᱤᱭᱟᱹ ᱵᱟᱨ ᱫᱚ ᱦᱟᱸᱜ ᱟᱹᱰᱤ ᱡᱟᱹᱥᱛᱤ ᱠᱚ ᱨᱚᱦᱚᱭ ᱞᱮᱫᱟ ᱟᱹᱰᱤ ᱟᱹᱰᱤ ᱞᱟᱹᱴᱩ ᱞᱟᱹᱴᱩ ᱞᱟᱹᱴᱩ ᱦᱩᱭ ᱞᱮᱱᱟ ᱦᱚᱲ ᱥᱚᱢᱟᱱ ᱥᱚᱢᱟᱱ ᱫᱟᱨᱮ ᱞᱮᱱᱟ᱾
ᱟᱪᱪᱷᱟ
ᱟᱨ ᱟᱹᱰᱤ ᱞᱟᱹᱴᱩ ᱞᱟᱹᱴᱩ ᱵᱟᱦᱟ ᱦᱚᱸ ᱛᱷᱟᱹᱨᱤ ᱞᱮᱠᱟ ᱮᱠᱫᱚᱢ ᱛᱷᱟᱨᱤᱤ ᱩᱱᱟᱹᱜ ᱥᱟᱢᱟᱱ ᱜᱮ
ᱦᱮᱸ ᱫᱚᱢᱮ ᱥᱮᱬᱟ ᱥᱮᱬᱟ ᱦᱟᱛᱟᱣ ᱵᱟᱝ
ᱦᱳᱭ ᱟᱨ ᱢᱤᱫ ᱫᱷᱟᱣ ᱱᱮᱴᱚᱣᱟᱨᱠ ᱜᱮ ᱡᱟᱹᱱᱤᱡ ᱴᱷᱤᱠ ᱦᱟᱸᱜ ᱚᱱᱛᱮ ᱠᱷᱚᱡ ᱨᱚᱲ ᱢᱚᱡᱽ ᱛᱮ ᱵᱟᱝ ᱟᱸᱡᱚᱢ ᱦᱤᱡᱩᱜ ᱠᱟᱱᱟ ᱜᱚᱝᱠᱮ
ᱟᱹᱞᱤᱧᱟᱜ ᱮ ᱰᱤᱥᱴᱟᱵ ᱮᱜᱼᱟ ᱥᱮ ᱪᱮᱫ?
ᱟᱨ ᱢᱤᱫ ᱫᱷᱟᱣ ᱞᱟᱹᱭ ᱵᱮᱱ
ᱢᱮᱱᱮᱜᱼᱟ ᱞᱟᱧ ᱟᱞᱤᱧᱟᱜ ᱜᱮ ᱱᱮᱴᱳᱣᱟᱨᱠ ᱰᱤᱥᱴᱟᱵ ᱮᱜ ᱟᱭ
ᱦᱳᱭ ᱡᱟᱹᱱᱤᱡ ᱟᱵᱮᱱᱟᱜ ᱜᱮ ᱡᱮᱦᱮᱛᱩ ᱡᱟᱹᱱᱤᱡ ᱨᱚᱲ ᱦᱟᱸᱜ ᱚᱱᱛᱮ ᱠᱷᱚᱡ ᱢᱟᱱᱮ ᱜᱮᱫᱼᱜᱮᱫ ᱟᱫᱚᱢ ᱡᱚᱠᱷᱮᱡ ᱦᱤᱡᱩᱜ ᱠᱟᱱᱟ
ᱮᱱᱟᱝ ᱞᱮᱠᱟ ᱵᱟᱝ ᱟᱸᱡᱚᱢᱚᱜ ᱠᱟᱱ ᱛᱟᱦᱮᱱᱟ
ᱦᱮᱸ ᱱᱤᱛᱚᱜ ᱫᱚ ᱦᱟᱸᱜ ᱴᱷᱤᱠ ᱧᱚᱜ ᱠᱟᱱᱟ ᱦᱟᱸᱜ ᱮᱱᱟᱝ ᱫᱚ ᱦᱟᱸᱜ ᱢᱚᱸᱡᱽ ᱧᱚᱸᱜ ᱛᱮ ᱟᱸᱡᱚᱢᱚᱜ ᱠᱟᱱ ᱛᱟᱦᱮᱸᱱᱟ ᱵᱟᱝ ᱜᱮᱫ ᱵᱟᱲᱟᱜ ᱠᱟᱱ ᱛᱟᱦᱮᱱᱟ
ᱚ
ᱟᱯᱮᱥᱮᱫ ᱛᱟᱦᱚᱞᱮ ᱛᱩᱲᱤ ᱠᱚᱫᱚ ᱠᱚ ᱪᱟᱥ ᱜᱮᱭᱟ ᱥᱮ ᱵᱟᱠᱚ ᱪᱟᱥᱼᱟ?
ᱟ ᱟᱞᱮ ᱥᱮᱱ
ᱦᱩᱸ
ᱪᱟᱥ ᱜᱮᱭᱟ ᱠᱚ ᱛᱩᱲᱤ? ᱛᱟᱨᱯᱚᱨ ᱱᱚᱜ-ᱚᱭ ᱠᱷᱚᱥᱞᱟ ᱥᱮ ᱛᱤᱞ ᱡᱟᱦᱟᱸ ᱵᱚᱱ ᱢᱮᱛᱟᱜ ᱠᱟᱱ ᱚᱱᱟ ᱦᱚᱸᱠᱚ ᱪᱟᱥ ᱜᱮᱭᱟ
ᱦᱩᱸ ᱦᱩᱸ ᱦᱩᱸ
ᱱᱚᱣᱟ ᱛᱚ ᱚᱱᱟ ᱦᱚᱸ ᱦᱟᱱᱟ ᱞᱮᱠᱟᱜᱮ ᱥᱮ ᱥᱩᱱᱩᱢ ᱜᱟᱱᱚᱜ-ᱟ ᱟᱨ ᱵᱟᱠᱷᱟᱱ ᱚᱠᱚᱭ ᱥᱩᱱᱩᱢ ᱥᱩᱫᱷᱩ ᱠᱮᱜᱼᱟ ᱵᱟᱫᱵᱟᱠᱤ ᱟᱱᱟ ᱠᱟᱹᱶᱰᱤ ᱞᱟᱹᱜᱤᱝ ᱛᱮ ᱚᱝ ᱟᱠᱷᱨᱤᱧᱟ ᱚᱱᱟ ᱟᱠᱷᱨᱤᱧ ᱞᱮᱠᱷᱟᱱ ᱟᱡᱦᱚᱸ ᱱᱚᱣᱟ ᱴᱟᱠᱟ ᱯᱩᱭᱥᱟ. ᱠᱤᱪᱷᱩ ᱠᱟᱹᱣᱰᱤ ᱥᱮᱯᱚᱜ-ᱟ
ᱟᱪᱪᱷᱟ ᱛᱩᱲᱤ ᱠᱚᱯᱮ ᱨᱚᱦᱚᱭ ᱜᱮᱭᱟ ᱜᱚᱢᱠᱮ ᱚᱱᱟ ᱛᱩᱲᱤ ᱠᱷᱚᱡ ᱥᱩᱱᱩᱢ ᱠᱚᱫᱚ ᱚᱱᱟ ᱢᱮᱥᱤᱱ ᱠᱚ ᱡᱟᱦᱟᱸ ᱢᱮᱱᱟᱜ-ᱟ ᱟᱯᱮ ᱪᱮᱫ ᱞᱤᱠᱟ ᱠᱟᱛᱮᱜ ᱯᱮ ᱥᱩᱱᱩᱢ ᱛᱟᱦᱮᱱᱟ ᱢᱟᱱᱮ ᱢᱮᱥᱤᱱ ᱠᱚ? ᱩᱱ ᱡᱟᱦᱟᱸ ᱢᱮᱱᱟᱜ-ᱟ ᱥᱩᱨ ᱨᱮᱜᱮ ᱢᱮᱱᱟᱜ-ᱟ ᱥᱮ ᱥᱟᱸᱜᱤᱧ ᱧᱚᱜ?
ᱥᱩᱨ ᱨᱮᱜ ᱢᱮᱱᱟᱜ-ᱟ ᱥᱮ ᱢᱟᱱᱮ ᱤᱱᱟᱹ ᱢᱮᱥᱤᱱ ᱨᱮᱜᱮ ᱱᱚᱣᱟ ᱮᱸ ᱛᱩᱲᱤ ᱦᱚᱸ ᱯᱮᱥᱟᱣᱼᱟ ᱟᱨ ᱮᱸᱼᱼ ᱟᱨ ᱤᱱᱟᱹ ᱢᱮᱥᱤᱱ ᱛᱮᱜᱮ ᱱᱚᱣᱟ ᱤᱭᱟᱹ ᱦᱚᱸ ᱱᱚᱜᱼᱚᱭ ᱛᱤᱞ ᱥᱮ ᱡᱟᱦᱟᱸ ᱠᱷᱚᱥᱟ᱾ ᱟᱨ ᱱᱚᱜ-ᱚᱭ ᱟᱨ ᱡᱟᱦᱟᱸ ᱠᱚᱭᱰᱤ ᱠᱚ ᱡᱟᱦᱟᱸ ᱠᱚ ᱢᱮᱛᱟᱜ ᱫᱚ᱾ ᱠᱚᱭᱰᱤ ᱦᱚᱸ ᱤᱱᱟᱹ ᱨᱮᱜᱮ ᱤᱭᱟᱹᱜᱼᱟ ᱢᱟᱱᱮ ᱚᱱᱟ ᱤᱭᱟᱹ ᱛᱮᱜ ᱟᱞᱚ ᱤᱭᱟᱹᱜ ᱠᱷᱟᱹᱛᱤᱨ ᱱᱟᱥᱮᱱᱟᱜ ᱚᱱᱟ ᱠᱟᱲᱮ ᱥᱮ ᱪᱮᱜ ᱠᱚ ᱢᱮᱛᱟᱜᱼᱟ ᱡᱮᱢᱚᱱ ᱟᱞᱚ ᱢᱮᱥᱟᱜ ᱠᱷᱟᱹᱛᱤᱨ ᱟᱫᱚ ᱚᱱᱟ ᱡᱟᱦᱟᱸ ᱠᱟᱲᱮ ᱥᱟᱨᱮᱡ ᱛᱟᱦᱮᱱᱟ ᱚᱱᱟ ᱵᱟᱨ ᱯᱮ ᱯᱤᱡᱟ ᱠᱷᱟᱱ ᱮᱢ ᱞᱮᱠᱷᱟᱱ ᱟᱫᱚ ᱦᱟᱱᱟ ᱥᱟᱞᱟᱜ ᱱᱟᱣᱟ ᱵᱟᱝ ᱢᱮᱥᱟᱜᱼᱟ᱾
ᱟᱪᱪᱷᱟ ᱟᱞᱮ ᱦᱚᱸ ᱱᱚ ᱱᱚᱛᱮᱫ ᱫᱚ ᱦᱟᱸᱜ ᱪᱟᱥ ᱛᱩᱲᱤ ᱫᱚ ᱦᱟᱸᱜ ᱟᱞᱮ ᱦᱚᱸᱞᱮ ᱮᱨ ᱵᱟᱲᱟᱣ ᱠᱟᱜ ᱜᱮᱭᱟ ᱥᱩᱱᱩᱢ ᱵᱟᱲᱟ ᱦᱩᱭ ᱠᱟᱱ ᱜᱮᱭᱟ ᱟᱞᱮ ᱫᱚ ᱦᱟᱸᱜ ᱚᱱᱛᱮ ᱛᱳᱢᱟᱨ ᱛᱮᱨᱚ ᱠᱤᱞᱳᱢᱤᱴᱟᱨ ᱜᱟᱱ ᱪᱟᱞᱟᱜ ᱦᱩᱭᱩᱜᱼᱟ ᱚᱱᱛᱮ ᱨᱮᱦᱟᱸᱜ ᱢᱮᱥᱤᱱ ᱠᱚ ᱵᱟᱹᱭᱥᱟᱹᱣ ᱟᱠᱟᱫᱟ᱾ ᱦᱟ ᱥᱩᱱᱩᱢ ᱦᱩᱭᱩᱜᱼᱟ ᱟᱫᱚ ᱚᱱᱠᱟ ᱥᱩᱱᱩᱢ ᱵᱟᱲᱟ ᱦᱩᱭ ᱠᱟᱱ ᱜᱮᱭᱟ᱾
ᱟᱪᱪᱷᱟ ᱜᱚᱝᱠᱮ ᱱᱚᱜ-ᱚᱭ ᱴᱟᱭᱢᱤᱢ ᱢᱟ ᱢᱚᱛᱚ ᱦᱩᱭ ᱡᱟᱣᱨᱚᱜ ᱠᱟᱱ ᱟᱡ ᱛᱮᱜᱮ ᱦᱟᱸᱜ ᱠᱟᱴᱚᱜᱼᱟ ᱥᱮ ᱫᱚᱦᱲᱟ ᱱᱟᱦᱟᱜ ᱨᱤᱯᱤᱴ ᱠᱟ ᱠᱟᱛᱮ ᱱᱟᱦᱟᱜ
ᱟ ᱦᱟᱸᱜ ᱟᱡ ᱛᱮᱜᱮ ᱦᱟᱸᱜ ᱠᱟᱴᱟᱜ ᱛᱟᱞᱟᱝ ᱦᱟᱸᱜ ᱟᱞᱟᱝ ᱫᱚᱞᱟᱝ ᱜᱟᱞᱢᱟᱨᱟᱣ ᱤᱫᱤ ᱞᱮᱜᱮ ᱦᱟᱸᱜ ᱟᱨ ᱚᱱᱟ ᱞᱟᱦᱟ ᱨᱮ ᱦᱚᱭ ᱛᱚ ᱵᱟᱠᱷᱟᱱ ᱡᱟᱦᱟᱸᱭ ᱜᱮᱞᱟᱝ ᱠᱮᱴᱟ ᱦᱟᱜ ᱢᱤᱫ ᱵᱟᱨ ᱢᱤᱱᱤᱴ ᱞᱟᱦᱟᱨᱮ᱾
ᱟᱼᱟᱼᱟ ᱟᱡ ᱛᱮᱜᱮ ᱠᱟᱴ ᱦᱚᱪᱚᱣᱟᱱ ᱵᱤᱱ ᱥᱮ ᱵᱟᱨ ᱢᱤᱱᱤᱴ᱾ ᱛᱤᱱᱚᱝ ᱪᱚ ᱱᱟᱜ ᱮᱠ-ᱫᱩ ᱥᱮᱠᱮᱱᱰ ᱦᱩᱭ ᱞᱮᱠᱷᱟᱱ ᱟᱡ ᱛᱮᱜᱮ ᱠᱚᱴᱚᱜ᱾
ᱟᱪᱪᱷᱟ ᱴᱷᱤᱠ ᱜᱮᱭᱟ ᱚᱱᱟᱫᱚ ᱟᱡ ᱛᱮᱜᱮ ᱠᱟᱴᱟ ᱦᱚᱪᱚᱣᱟᱱ ᱛᱟᱞᱟᱝ ᱟᱞᱟᱝ ᱦᱚᱞᱟᱝ ᱤᱭᱟᱹ ᱨᱮᱞᱟᱝ ᱜᱟᱞᱟᱨᱟᱣ ᱤᱫᱤ ᱞᱮᱜᱮ᱾ ᱛᱮᱜᱮ ᱦᱟᱸᱜ ᱠᱟᱴᱟᱜ ᱛᱟᱞᱟᱝᱟ, ᱛᱟᱦᱞᱮ ᱜᱚᱝᱠᱮ ᱦᱟᱸᱜ ᱫᱟᱠᱟ ᱠᱚᱫᱚ ᱛᱤᱨᱮᱵᱮᱱ ᱡᱚᱢᱟ ᱦᱟᱸᱜ?
ᱫᱟᱠᱟ ᱠᱚᱫᱚ ᱦᱟᱸᱜ ᱡᱚᱢ ᱦᱩᱭᱩᱜᱼᱟ ᱟᱨ ᱠᱟᱹᱡ ᱠᱟᱛᱮᱫ ᱥᱮᱭ ᱱᱚᱜᱼᱚᱭ ᱤᱥᱤᱱ ᱵᱟᱲᱟ ᱞᱮᱠᱷᱟᱱ ᱠᱚ ᱦᱟᱜ ᱡᱚᱢ ᱦᱩᱭᱩᱜᱼᱟ ᱦᱟᱸᱜ᱾
ᱦᱳᱭ ᱦᱳᱭ ᱮᱱᱠᱟᱱ ᱦᱚᱲ ᱦᱟᱸᱜ ᱱᱚᱜᱼᱚᱭ ᱛᱚ ᱦᱟᱸᱜ ᱤᱥᱤᱱ ᱵᱟᱲᱟᱭ ᱫᱟᱠᱚ ᱦᱟᱸᱜ᱾ ᱟ ᱱᱚᱭ ᱵᱟᱡᱮ ᱠᱚᱨᱮ ᱦᱟᱸᱜ᱾
ᱚᱝᱠᱟ ᱜᱮ ᱥᱮ ᱟᱨ ᱥᱮᱛᱟᱜ ᱨᱮ ᱡᱚᱢ ᱠᱟᱛᱮᱫ ᱦᱚᱸ ᱚᱱᱠᱟ ᱠᱟᱹᱢᱤ ᱵᱟᱹᱪᱩᱜ ᱟᱱᱟ ᱛᱚ ᱥᱮ ᱵᱟᱹᱫᱽ ᱠᱟᱹᱢᱤ ᱠᱚᱦᱚᱸ ᱱᱤᱛᱚᱜ‌ ᱢᱟ ᱚᱱᱠᱟ ᱟᱣᱨᱤᱭᱟᱜᱼᱟ᱾
ᱦᱳᱭ ᱦᱳᱭ ᱵᱟᱹᱫᱽ ᱠᱟᱹᱢᱤ ᱠᱚ ᱮᱦᱚᱵ ᱞᱮᱱᱠᱷᱟᱡ ᱫᱚ ᱛᱟᱣ ᱟᱨᱦᱚᱸ ᱢᱤᱫᱴᱮᱱ ᱥᱮᱛᱟᱜ ᱨᱮ ᱡᱚᱢ ᱵᱟᱲᱟ ᱠᱟᱛ ᱛᱮ ᱵᱟᱹᱫᱽ ᱥᱮ ᱠᱟᱹᱢᱤᱢ ᱪᱟᱞᱟᱜᱼᱟ ᱱᱤᱛᱚᱜ ᱢᱟᱛᱚ ᱚᱝᱠᱟ ᱠᱟᱹᱢᱤ ᱠᱚᱦᱚᱸ ᱟᱨ ᱵᱟᱹᱱᱩᱜᱼᱟ ᱛᱚ᱾ ᱴᱷᱤᱠᱜᱮᱭᱟ ᱚᱱᱠᱟ ᱵᱟᱝ ᱵᱤᱞᱚᱢ ᱠᱟᱛᱮᱫ ᱡᱚᱢ ᱨᱮᱦᱚᱸ ᱴᱷᱤᱠ ᱜᱮᱭᱟ ᱯᱟᱭᱨᱟ ᱥᱟᱯᱷᱟ ᱠᱟᱛᱮ ᱡᱚᱢ ᱨᱮᱦᱚᱸ ᱴᱷᱤᱠ ᱜᱮᱭᱟ ᱦᱩᱸ᱾
ᱟᱨ ᱟᱞᱤᱧ ᱟᱯᱮᱥᱮᱫ ᱫᱚ ᱛᱚᱲᱟ ᱠᱚ ᱜᱤᱰᱤ ᱵᱟᱲᱟ ᱠᱮᱜᱼᱟ ᱥᱮ ᱟᱹᱣᱨᱤ?
ᱛᱚᱞᱟ ᱠᱚᱦᱚᱸ ᱜᱟᱹᱰᱤ ᱵᱟᱲᱟ ᱦᱩᱭ ᱟᱠᱟᱱᱟ ᱱᱚᱜᱼᱚᱭ ᱚᱢᱚᱱ ᱦᱚᱸ ᱚᱢᱚᱱᱚᱜ ᱠᱟᱱ ᱜᱮᱭᱟ ᱟᱫᱚ ᱦᱩᱰᱤᱧ ᱦᱩᱰᱤᱧ ᱧᱚᱜ ᱜᱮᱭᱟ ᱦᱟᱸᱜ᱾ ᱟᱹᱰᱤ ᱢᱟᱨᱟᱝᱚᱜᱼᱟ ᱟᱨ ᱱᱚᱜᱼᱚᱭ ᱫᱟᱜ ᱠᱮᱫ ᱛᱮᱦᱟᱸ ᱛᱷᱚᱲᱟ ᱴᱷᱤᱠ ᱴᱷᱟᱠ ᱧᱮᱞᱚᱜ ᱠᱟᱱ ᱛᱟᱦᱮᱱᱟ ᱵᱟᱠᱷᱟᱱ ᱩᱱᱫᱤᱱ ᱫᱚ ᱦᱟᱸᱜ ᱢᱟᱱᱮ ᱮᱢᱚᱱ ᱚᱵᱚᱥᱛᱟ ᱥᱤᱛᱩᱝ ᱛᱮ ᱢᱟᱱᱮ ᱮᱠᱫᱚᱢ ᱥᱟᱥᱟᱝ ᱪᱟᱵᱟ ᱞᱮᱱᱟ ᱫᱟᱨᱮ ᱠᱚ ᱟᱫᱚ ᱡᱟᱭᱦᱳᱠ ᱦᱟᱸᱜ ᱱᱤᱛᱚᱜ ᱫᱚ ᱴᱷᱤᱠ ᱧᱮᱞ ᱧᱮ